ᱦᱮᱞᱳ
ᱦᱮᱞᱳ
ᱤᱧᱟᱜ ᱨᱚᱲ ᱟᱸᱡᱚᱢᱚᱜ
ᱦᱮᱸ ᱦᱮᱸ ᱟᱸᱡᱚᱢᱚᱜ ᱠᱟᱱᱟ ᱤᱧᱟᱜ ᱟᱸᱡᱚᱢᱚᱜ ᱠᱟᱱᱟ ᱥᱮ ᱵᱟᱝ
ᱪᱮᱫ ᱞᱮᱠᱟ ᱢᱮᱱᱟᱜ ᱯᱮᱭᱟ
ᱟᱞᱮ ᱵᱷᱟᱜᱮ ᱜᱮ ᱢᱮᱱᱟᱜ ᱞᱮᱭᱟ ᱱᱤᱛᱚᱜ ᱫᱚ᱾
ᱚ ᱟᱪᱪᱷᱟ ᱟᱨ ᱫᱟᱠᱟ ᱠᱚᱫᱚ ᱡᱚᱢ ᱦᱩᱭᱱᱟ ᱥᱮ ᱵᱟᱝ?
ᱦᱮᱸ ᱫᱟᱠᱟ ᱠᱚᱫᱚᱞᱮ ᱡᱚᱢ ᱦᱩᱭ ᱠᱮᱫ ᱜᱮᱭᱟ᱾ ᱟᱯᱮ ᱫᱚ?
ᱟᱞᱮ ᱦᱚᱸᱞᱮ ᱡᱚᱢ ᱠᱮᱫᱟ ᱱᱤᱛᱚᱜ ᱢᱟᱪᱷᱟ ᱜᱮ᱾ ᱦᱳᱭ᱾
ᱦᱮᱸ ᱛᱚ᱾
ᱦᱟ ᱛᱚᱵᱮ ᱱᱤᱛᱳᱜ ᱫᱚ ᱪᱮᱫ ᱠᱚ ᱠᱟᱹᱢᱤ ᱵᱟᱲᱟ ᱦᱩᱭᱩᱜ ᱠᱟᱱᱟ?
ᱠᱟᱹᱢᱤ ᱵᱟᱲᱟ ᱫᱚ ᱪᱮᱫ ᱦᱚᱸ ᱵᱟᱝᱜᱮ ᱱᱤᱛᱳᱜ ᱫᱚ ᱚᱲᱟᱜ ᱠᱚᱨᱮ ᱜᱮ ᱦᱟᱜ ᱟᱞᱮᱭᱟᱜ ᱱᱤᱛᱚᱜ ᱫᱚ ᱚᱲᱟᱜ ᱠᱚᱨᱮᱱᱟᱜ ᱪᱟᱥᱵᱟᱥ ᱠᱚ ᱛᱚ ᱟᱫᱚ ᱪᱟᱥ ᱛᱚ ᱟᱹᱣᱨᱤ ᱦᱩᱭᱩᱜᱼᱟ ᱛᱚ᱾
ᱚ ᱟᱪᱪᱷᱟ᱾
ᱛᱚᱞᱟ ᱠᱚ ᱜᱤᱰᱤ ᱦᱩᱭ ᱠᱟᱱᱟ?
ᱚ ᱟᱞ ᱚᱞᱚᱜ ᱯᱟᱲᱦᱟᱣ ᱫᱚ?
ᱜᱮᱭᱟ ᱟᱞᱮᱫᱚ ᱟᱞᱮᱥᱮᱫ ᱫᱚᱠᱚ ᱪᱟᱥ ᱜᱮᱭᱟ ᱠᱚᱫᱚ ᱵᱮᱸᱜᱟᱲ ᱠᱚ ᱥᱚᱵᱽᱡᱤ ᱠᱚ ᱢᱟᱱᱮ ᱪᱟᱥ ᱠᱟᱫᱟᱞᱮ ᱟᱹᱰᱤ ᱜᱟᱱ ᱜᱮ᱾
ᱚ ᱟᱫᱚ ᱦᱟᱴ ᱠᱚᱯᱮ ᱤᱫᱤᱭᱟ ᱥᱮ
ᱦᱮᱸ ᱦᱟᱴ ᱠᱚᱞᱮ ᱤᱫᱤ ᱜᱮᱭᱟ ᱟᱞᱮ ᱫᱚ ᱥᱩᱨ ᱨᱮ ᱦᱟᱴ ᱦᱩᱭᱩᱜ ᱛᱟᱞᱮᱭᱟ ᱥᱮ ᱟᱫᱚ ᱯᱚᱛᱤ ᱦᱟᱴ ᱜᱮᱞᱮ ᱤᱫᱤ ᱜᱮᱭᱟ ᱟᱨ ᱥᱟᱺᱜᱤᱧ ᱥᱟᱺᱜᱤᱧ ᱡᱟᱦᱟᱸ ᱠᱚᱨᱮ ᱦᱩᱭᱩᱜ ᱚᱱᱟ ᱠᱚᱨᱮ ᱦᱚᱸᱞᱮ ᱤᱫᱤ ᱜᱮᱭᱟ
ᱚ ᱛᱚᱵᱮ ᱵᱤᱡᱽᱱᱮᱥ ᱞᱮᱠᱟ ᱦᱮᱱᱟᱜ ᱛᱟᱯᱮᱭᱟ ᱛᱚᱵᱮ
ᱦᱳᱭ
ᱟᱪᱪᱷᱟ ᱚ ᱟᱪᱪᱷᱟ ᱛᱚᱵᱮ ᱚᱞᱚᱜ ᱫᱚᱢ ᱚᱞᱚᱜ ᱠᱟᱱᱟ ᱥᱮ ᱵᱟᱝᱼᱟ
ᱚᱞᱚᱜ ᱫᱩᱧ ᱠᱚᱢᱯᱞᱤᱴ ᱠᱟᱜᱼᱟ ᱱᱤᱛᱳᱜ ᱫᱚ
ᱚ ᱱᱤᱛᱚᱜ ᱛᱚᱵᱮ ᱪᱮᱫ ᱪᱤᱠᱟᱹ ᱦᱩᱭᱩᱜ ᱠᱟᱱᱟ ᱪᱮᱫ ᱨᱮᱱᱟᱜ ᱠᱩᱨᱩᱢᱩᱴᱩ?
ᱱᱤᱛᱚᱜ ᱟᱫᱚ ᱤᱧᱟᱹᱜ ᱜᱤᱫᱽᱨᱟᱹ ᱠᱚ ᱠᱟᱹᱴᱤᱡ ᱯᱟᱲᱦᱟᱣ ᱦᱩᱭᱩᱜ ᱠᱟᱱᱟ ᱴᱤᱭᱩᱥᱮᱱ ᱠᱚ ᱦᱤᱡᱩᱜ ᱠᱟᱱᱟ ᱠᱚᱜᱮ ᱴᱤᱭᱩᱥᱚᱱ ᱠᱚ ᱯᱟᱲᱦᱟᱣ ᱦᱩᱭᱩᱜ ᱠᱟᱱᱟ ᱠᱟᱹᱴᱤᱡ ᱚ
ᱦᱩᱸ
ᱦᱩᱸ
ᱟᱨ ᱪᱮᱫ ᱥᱟᱛᱷᱟᱢ ᱛᱟᱦᱮᱸ ᱠᱟᱱ ᱛᱟᱢᱟ ᱛᱤᱱᱟᱹᱜ ᱪᱮᱫ ᱠᱚ ᱥᱟᱛᱟᱢ ᱮᱢ ᱦᱟᱛᱟᱣ ᱞᱮᱫᱟ ᱟᱢᱫᱚ
ᱤᱧ ᱫᱚ ᱤᱭᱟᱹ ᱱᱟᱜᱟᱢ ᱤᱫᱤ ᱠᱟᱛᱮ ᱜᱤᱧ ᱯᱟᱲᱦᱟᱜ ᱠᱟᱱ ᱛᱟᱦᱮᱱᱟ
ᱚ ᱟᱪᱪᱷᱟ
ᱦᱳᱭ ᱮᱱ ᱤᱭᱟᱹ ᱟᱢ ᱫᱚ ᱛᱤᱱᱟᱹᱜ ᱨᱮᱢ ᱯᱟᱲᱦᱟᱜ ᱠᱟᱱ ᱛᱮ
ᱤᱧ ᱫᱚ ᱵᱟᱹᱧ ᱯᱟᱲᱦᱟᱜ ᱠᱟᱱᱟ ᱤᱧ ᱫᱚ ᱯᱷᱟᱭᱤᱟᱹᱵ ᱯᱷᱟᱭᱤᱵ ᱦᱟᱹᱵᱤᱡ ᱤᱧ ᱯᱟᱲᱦᱟᱣ ᱞᱮᱱᱟ
ᱦᱮᱸ
ᱛᱚᱜ ᱤᱧ ᱵᱟᱹᱜᱤ ᱠᱟᱫᱟ
ᱡᱟᱶᱟᱭ ᱞᱮᱤᱱᱟᱹᱧ ᱛᱟᱦᱮᱸᱫ ᱟᱫᱚᱧ ᱫᱟᱹᱲ ᱠᱟᱫᱟ ᱡᱟᱦᱟᱸᱶᱭ ᱚᱲᱟᱜ ᱠᱷᱚᱱ ᱫᱚ
ᱚ ᱪᱮᱫᱟᱜ ᱮᱢ ᱫᱟᱹᱲ ᱠᱮᱫᱟ
ᱫᱟᱞᱮ ᱧᱟᱭ ᱫᱤᱱᱜᱮ ᱦᱟᱺᱰᱤ ᱠᱚ ᱧᱚᱜ ᱟᱹ ᱜᱩᱭᱟ ᱫᱟᱞᱮᱧᱟᱭ ᱚᱱᱟ ᱠᱷᱟᱹᱛᱤᱨ ᱤᱧ ᱫᱟᱹᱲ ᱠᱮᱫᱟ ᱵᱟᱹᱧ ᱛᱟᱦᱮᱸ ᱫᱟᱲᱮᱭᱟᱜᱼᱟ ᱫᱟᱹᱲ ᱦᱮᱸ ᱟᱯᱮ ᱜᱮ ᱵᱷᱟᱜᱤ ᱯᱟᱲᱦᱟᱣ ᱠᱟᱱᱟ ᱯᱮ
ᱦᱩᱸ ᱠᱟᱹᱴᱤᱡ ᱞᱮ ᱯᱟᱲᱦᱟᱣ ᱟᱠᱟᱱ ᱜᱮᱭᱟ ᱛᱚ ᱟᱫᱚ ᱪᱮᱫ ᱟᱫᱚ ᱚᱱᱠᱟ ᱫᱚ ᱡᱟᱶᱟᱭ ᱜᱚᱜ ᱱᱟᱢ ᱦᱚᱴᱟᱛ ᱴᱟᱴᱠᱟ ᱫᱚ
ᱪᱤᱠᱟᱹᱪᱚ ᱩᱱᱤ ᱢᱟ ᱪᱷᱟᱹᱯᱨᱤ ᱮᱱᱮᱡ ᱠᱚ ᱪᱟᱞᱟᱜᱼᱟ ᱛᱚ ᱚᱱᱟ ᱠᱷᱟᱹᱛᱤᱨ ᱡᱟᱶᱟᱭ ᱜᱚᱫ ᱱᱟᱹᱧ ᱟᱞᱮ ᱫᱚ ᱯᱟᱛᱟ ᱠᱚ ᱜᱚᱴᱟ ᱯᱟᱛᱟᱞᱮ ᱪᱟᱞᱟᱜ ᱠᱟᱱ
ᱚᱱᱟ ᱠᱚᱫᱚ ᱵᱟᱝ ᱴᱷᱤᱠᱟ ᱟᱫᱚ
ᱦᱳᱭ ᱟᱫᱚ ᱵᱟᱲᱟᱭ ᱵᱟᱝ ᱛᱟᱦᱮᱸ ᱠᱟᱱᱟ ᱛᱚᱠᱷᱚᱱ ᱢᱟ ᱟᱨ ᱚᱱᱟ ᱠᱷᱟᱹᱛᱤᱨ ᱡᱟᱶᱟᱭ ᱜᱚᱫ ᱦᱩᱭ ᱠᱟᱱᱟ ᱛᱚᱠᱷᱚᱱ ᱛᱚᱠᱷᱚᱱ ᱢᱟ
ᱦᱩᱸ
ᱦᱳᱭ
ᱦᱮᱸ ᱟᱫᱚ ᱱᱤᱛᱳᱜ ᱫᱚ ᱛᱟᱦᱞᱮ ᱚᱲᱟᱜ ᱨᱮᱜᱮ
ᱦᱳᱭ ᱱᱤᱛᱚᱜ ᱫᱚ ᱚᱲᱟᱜ ᱠᱚᱨᱮ ᱜᱮ ᱟᱢᱟᱜ ᱵᱮᱠᱜᱨᱟᱣᱩᱱᱰ ᱨᱮᱱᱟᱜ ᱟᱣᱟᱡᱽ ᱠᱚ ᱟᱸᱡᱚᱢᱚᱜ ᱠᱟᱱᱟ ᱚᱠᱚᱭ ᱠᱚ ᱠᱚ ᱨᱚᱲ
ᱚ
ᱦᱳᱭ
ᱦᱤᱛᱚᱜ ᱟᱸᱡᱚᱢᱚᱜ ᱠᱟᱱ ᱛᱮ?
ᱵᱟᱝᱟ ᱵᱟᱝ ᱟᱸᱡᱚᱢᱚᱜ ᱠᱟᱱᱟ ᱱᱤᱛᱳᱜ ᱫᱚ
ᱦᱩ
ᱦᱳᱭ᱾ ᱛᱷᱚᱲᱟ ᱛᱷᱚᱲᱟ ᱟᱸᱡᱚᱢᱚᱜ ᱠᱟᱱ ᱜᱮᱭᱟ᱾
ᱛᱷᱚᱱᱟ ᱟᱸᱡᱚᱢᱚᱜ ᱠᱟᱱ ᱜᱮᱭᱟ?
ᱦᱳᱭ ᱟᱸᱡᱚᱢᱚᱜ ᱠᱟᱱ ᱜᱮᱭᱟ᱾
ᱟᱫᱚ ᱫᱤᱠᱩ ᱯᱟᱲᱟ ᱛᱚ ᱟᱸᱡᱚᱢᱚᱜ ᱠᱟᱱᱟᱱ ᱜᱮᱭᱟ ᱛᱚ ᱱᱩᱠᱩ ᱫᱤᱠᱩ ᱠᱚᱠᱚ ᱜᱳᱞ ᱠᱟᱜ-ᱟ ᱠᱚ᱾ ᱫᱤᱠᱩ ᱫᱚᱢ ᱵᱟᱲᱟᱭ ᱜᱮᱭᱟ ᱪᱮᱫᱠᱟ ᱠᱚ ᱨᱚᱲᱫᱟ᱾ ᱚᱠᱩᱣᱟᱜ ᱨᱚᱣᱚᱲ ᱢᱟ ᱦᱮᱸ ᱥᱟᱨᱟ ᱫᱤᱱ? ᱜᱩᱞ ᱪᱟᱵ ᱠᱟᱼᱟ ᱠᱚ᱾
ᱛᱚᱵᱮ ᱫᱤ ᱤᱭᱟᱹ ᱯᱟᱲᱦᱟᱣ ᱨᱮᱱᱟᱜ ᱠᱚ ᱛᱷᱚᱲᱟ ᱜᱚᱞᱯᱷᱚᱟᱹᱧ ᱢᱮ ᱤᱧᱢᱟ ᱯᱟᱲᱦᱟᱜ ᱠᱚᱢᱟ ᱵᱟᱹᱧ ᱵᱟᱲᱟᱭᱟ᱾ ᱞᱟᱹᱭ ᱞᱮᱠᱷᱟᱱᱮᱢ ᱵᱷᱟᱜᱮ ᱠᱚᱜ-ᱟ ᱯᱟᱲᱦᱟᱣ ᱠᱚᱨᱮᱱᱟᱜ ᱯᱟᱲᱦᱟᱣ ᱠᱚ ᱤᱫᱤ ᱠᱟᱛᱮ᱾ ᱪᱮᱫᱮ ᱞᱮᱠᱟ ᱯᱟᱲᱦᱟᱣ ᱞᱮᱠᱷᱟᱱ ᱵᱷᱟᱹᱜᱤ ᱦᱩᱭᱩᱜ-ᱟ ᱪᱮᱫ ᱠᱚ ᱪᱤᱠᱟᱹ ᱞᱮᱠᱷᱟᱱ ᱱᱟᱯᱟᱭᱚᱜ-ᱟ᱾ ᱚᱱᱟᱠᱚᱢ ᱞᱟᱹᱭᱟᱹᱧ ᱠᱷᱟᱱ ᱵᱷᱟᱹᱜᱤ ᱠᱚᱜ-ᱟ᱾
ᱯᱟᱲᱦᱟᱣ ᱞᱮᱱᱠᱷᱟᱱ ᱛᱚ ᱵᱷᱟᱜᱮ ᱠᱚᱜ ᱜᱮᱭᱟ ᱛᱚ ᱱᱤᱛᱚᱜ ᱯᱟᱲᱦᱟᱣ ᱠᱟᱛᱮᱜ ᱱᱚᱜ ᱚᱭ ᱱᱤᱡᱮ ᱡᱮᱢᱚᱱ ᱛᱟᱦᱮᱸ ᱦᱳ ᱠᱟᱱᱟ ᱛᱚ ᱡᱟᱦᱟᱸ ᱵᱷᱚᱵᱤᱥᱚᱛ ᱨᱮ ᱡᱩᱫᱤ ᱡᱟᱦᱟᱱᱟᱜ ᱦᱩᱭᱩᱜ ᱠᱷᱟᱱ ᱫᱚ ᱛᱟᱭᱚᱢ ᱛᱮ᱾ ᱚᱱᱟᱜᱮ᱾
ᱦᱳᱭ᱾
ᱦᱩᱸ᱾ ᱚ ᱡᱟᱦᱟᱸ ᱥᱮᱫ ᱢᱟᱱᱮ ᱪᱟᱞᱟᱜ ᱨᱮᱦᱚᱸᱢ ᱱᱤᱡᱮᱨᱟᱜ ᱢᱟᱱ ᱱᱤᱡᱮᱨᱟᱜ ᱞᱮᱠᱟᱛᱮ ᱟᱢᱮᱢ ᱠᱚᱨᱟᱣ ᱫᱟᱲᱮᱭᱟᱜ-ᱟ ᱡᱟᱦᱟᱱᱟᱜ ᱡᱩᱫᱤ ᱯᱟᱲᱦᱟᱜ ᱨᱮᱱᱟᱜ ᱤᱭᱟᱹ ᱛᱟᱦᱮᱱ ᱛᱟᱢ ᱠᱷᱟᱱ ᱫᱚ ᱦᱮᱸ ᱵᱟᱝ᱾
ᱦᱳᱭ ᱦᱳᱭ ᱦᱳᱭ᱾
ᱦᱳᱸᱭ᱾
ᱱᱟᱜᱟᱢ ᱠᱚᱨᱮ ᱫᱚ ᱪᱮᱫ ᱤᱫᱤ ᱠᱟᱛᱮᱫ ᱛᱟᱦᱮᱱ ᱛᱟᱭ ᱫᱤ ᱱᱟᱜᱟᱢ ᱨᱮᱫᱚ ᱪᱮᱫ ᱞᱮᱠᱟ ᱪᱮᱫ ᱠᱚ ᱤᱫᱤ ᱠᱟᱛᱮ?
ᱱᱟᱜᱟᱢ ᱨᱮᱫᱚ ᱡᱟᱦᱟᱸ ᱯᱟᱹᱦᱤᱞ ᱠᱚᱨᱮᱱᱟᱜ ᱠᱟᱛᱷᱟ ᱠᱚ ᱤᱫᱤ ᱠᱟᱛᱮᱜ ᱜᱮ ᱛᱟᱦᱮᱱ ᱜᱮᱭᱟ ᱢᱟᱱᱮ ᱚᱱᱟᱢ ᱵᱩᱡᱷᱟᱹᱣ ᱧᱟᱢᱟ ᱠᱤ ᱡᱮ ᱯᱟᱹᱦᱤᱞ ᱦᱚᱲ ᱚᱠᱟ ᱞᱮᱠᱟ ᱠᱟᱛᱮ ᱠᱚ ᱱᱤᱛᱚᱜ ᱱᱚᱝᱠᱟᱱ ᱡᱟᱭᱜᱟ ᱨᱮᱠᱚ ᱦᱮᱡ ᱥᱮᱴᱮᱨ ᱟᱠᱟᱱᱟ ᱚᱱᱟ ᱠᱚ ᱤᱫᱤ ᱠᱟᱛᱮᱜ ᱜᱮ ᱛᱟᱦᱮᱱ ᱜᱮᱭᱟ᱾
ᱚ ᱚᱱᱟ ᱢᱟ
ᱛᱟᱦᱮᱸ ᱠᱟᱱᱟ ᱩᱱᱠᱩᱣᱟᱜ ᱡᱤᱭᱚᱱ ᱚᱠᱟ ᱞᱮᱠᱟ ᱦᱮᱸ ᱜᱚᱞᱯᱚ ᱞᱮᱠᱟ ᱜᱮ ᱟᱹᱰᱤ ᱢᱚᱸᱡᱽ ᱜᱮ ᱵᱩᱡᱷᱟᱹᱜ ᱜᱮᱭᱟ
ᱚ ᱛᱟᱦᱞᱮ ᱜᱚᱞᱯᱷᱚ ᱞᱮᱠᱟ ᱟᱸᱡᱚᱢᱟᱹᱧ ᱢᱮ ᱛᱷᱚᱲᱟ ᱟᱸᱡᱚᱢ ᱱᱟᱯᱟᱭᱚᱜ-ᱟ᱾ ᱤᱧ ᱢᱟ ᱵᱟᱹᱧ ᱯᱟᱲᱦᱟᱣ ᱠᱟᱱᱟ ᱟᱫᱚ ᱤᱧᱦᱚᱸ ᱯᱟᱲᱦᱟᱜ ᱢᱟ ᱥᱟᱱᱟᱭᱤᱧ ᱜᱮ ᱟᱫᱚ ᱱᱤᱛᱚᱜ ᱫᱚ ᱵᱟᱹᱧ ᱯᱟᱲᱦᱟᱣ ᱫᱟᱲᱮᱭᱟᱜ-ᱟ᱾ ᱦ
ᱦᱮᱸᱛᱚ
ᱟᱢ ᱮᱢ ᱞᱟᱹᱭ ᱞᱮᱠᱷᱟᱱ ᱱᱟᱯᱟᱭ ᱠᱚᱜ-ᱟ
ᱦᱩᱸ ᱱᱟᱜᱟᱢ ᱫᱤᱱ ᱨᱮᱫᱚ ᱯᱟᱹᱦᱤᱞ ᱢᱟᱱᱮ ᱯᱳᱭᱞᱩ ᱫᱚ ᱵᱟᱠᱚ ᱞᱟᱹᱭᱟᱠᱚ ᱠᱤ ᱡᱮ ᱟᱵᱚ ᱦᱚᱲ ᱫᱚ ᱢᱟᱱᱮ ᱩᱱᱠᱩ ᱢᱟᱱᱮ ᱪᱤᱞᱮ ᱤᱭᱟᱹ ᱠᱚ ᱵᱟᱠᱚ
ᱯᱟᱹᱦᱤᱞ ᱨᱮᱱ ᱦᱚᱲ ᱠᱚᱫᱚ ᱢᱟᱱᱮ ᱪᱮᱫ ᱜᱮ ᱵᱟᱝᱠᱚ ᱵᱟᱰᱟᱭ ᱛᱟᱦᱮᱱᱟ ᱵᱟᱝ ᱪᱟᱥ ᱥᱮ ᱦᱚᱨᱚᱜ ᱵᱟᱸᱫᱮ ᱨᱮᱱᱟᱜ ᱴᱷᱤᱠ ᱥᱮ ᱡᱚᱢ ᱧᱩ ᱨᱮᱱᱟᱜ ᱴᱷᱤᱠ ᱪᱮᱫ ᱜᱮ ᱵᱟᱝᱠᱚ ᱵᱟᱰᱟᱭ ᱛᱟᱦᱮᱱᱟ ᱩᱱᱠᱩ ᱫᱚ ᱡᱚᱢᱟᱠᱚ ᱵᱮᱨᱮᱞ ᱡᱤᱞ ᱠᱚᱠᱚ ᱡᱚᱢ ᱛᱟᱦᱮᱱᱟ ᱥᱮ ᱨᱟᱯᱟᱜ ᱦᱚᱸ ᱵᱟᱠᱚ ᱵᱟᱲᱟᱭ ᱛᱟᱦᱮᱱᱟ ᱥᱮᱸᱜᱮᱞ ᱫᱷᱚᱨᱟ ᱦᱚᱸ ᱵᱟᱝ ᱠᱚ ᱵᱟᱰᱟᱭ ᱛᱟᱦᱮᱸ ᱟᱨ ᱢᱟ ᱦᱚᱨᱚᱜ ᱵᱟᱸᱫᱮ ᱫᱚ ᱦᱩᱭᱩᱜ ᱠᱟᱱᱟ ᱫᱟᱨᱮ ᱨᱮᱱᱟᱜ ᱡᱟᱦᱟᱸ ᱪᱷᱟᱞ ᱠᱚ ᱚᱱᱟ ᱠᱚᱜᱮ ᱠᱚ ᱢᱟᱱᱮ ᱚᱱᱟ ᱠᱚᱛᱮ ᱠᱚ ᱯᱟᱴᱷᱮ ᱮᱥᱮᱫ ᱠᱚ ᱛᱟᱦᱮᱱᱟᱠᱚ ᱡᱟᱢᱟ ᱯᱮᱱ ᱵᱮᱱᱟᱣ ᱨᱮᱱᱟᱜ ᱠᱳᱱᱚ ᱤᱭᱟᱹ ᱵᱟᱝ ᱛᱟᱦᱮᱸ ᱠᱟᱱ ᱛᱟᱠᱚᱭᱟ ᱟᱫᱚ ᱢᱟᱱᱮ ᱵᱷᱟᱜᱮ ᱜᱮ ᱵᱩᱡᱷᱟᱹᱣ ᱜᱮᱭᱟ ᱜᱚᱞᱯᱚ ᱞᱮᱠᱟ ᱟᱹᱰᱤ ᱪᱮᱨᱦᱟ
ᱚ ᱤᱱᱟᱹ ᱯᱚᱨᱮ ᱟᱨᱦᱚᱸ ᱞᱟᱹᱭ ᱤᱫᱤᱧ ᱢᱮ ᱟᱨᱦᱚᱸ ᱞᱟᱹᱭ ᱤᱫᱤᱧ ᱢᱮ
ᱚᱱᱠᱟ ᱠᱟᱛᱮᱜ ᱜᱮ ᱱᱚᱜ ᱚᱭ ᱱᱤᱛᱚᱜ ᱵᱟᱹᱭ ᱵᱟᱹᱭ ᱛᱮᱠᱚ ᱥᱮᱬᱟ ᱟᱹᱜᱩ ᱠᱮᱫᱟ ᱠᱚ ᱧᱮᱞ ᱠᱟᱛᱮᱜ ᱟᱨ ᱡᱚᱛᱚ ᱦᱚᱲ ᱠᱚ ᱡᱩᱢᱤᱫ ᱛᱮᱠᱚ ᱢᱟᱱᱮ ᱵᱩᱡ ᱠᱮᱫᱟ ᱠᱚ ᱢᱟᱱᱮ ᱟᱠᱚ ᱟᱠᱚ ᱠᱚ ᱢᱟᱱᱮ ᱟᱠᱚ ᱟᱠᱚ ᱠᱚᱣᱟᱜ ᱟᱞᱚᱱᱟ ᱠᱤ ᱡᱮ ᱱᱚᱝᱠᱟ ᱞᱮᱠᱷᱟᱱ ᱫᱚ ᱵᱷᱟᱜᱤᱜᱼᱟ ᱥᱮ ᱚᱱᱠᱟ ᱠᱟᱛᱮᱜ ᱜᱮ ᱡᱚᱛᱚ ᱡᱟᱭᱜᱟ ᱨᱮᱠᱚ ᱦᱮᱡ ᱟᱠᱟᱱᱟ
ᱚ ᱟᱪᱪᱷᱟ
ᱦᱩᱸ ᱵᱷᱟᱜᱮ ᱵᱩᱡᱷᱟᱹᱜ ᱜᱮᱭᱟ
ᱟᱨ ᱥᱮᱸᱜᱮᱞ ᱡᱩᱞ ᱫᱚ ᱪᱤᱠᱟᱹ ᱛᱮᱠᱚ ᱥᱮᱬᱟ ᱠᱮᱫᱟ ᱫᱤᱮ ᱩᱱᱠᱩ ᱫᱚ ᱛᱚᱵᱮ
ᱥᱮᱸᱜᱮᱞ ᱡᱩᱞ ᱫᱚ ᱚᱱᱟ ᱡᱟᱦᱟᱸ ᱩᱱᱠᱩ ᱫᱚ ᱤᱭᱟᱹ ᱛᱮᱠᱚ ᱜᱚᱡ ᱟᱹᱜᱩ ᱠᱚ ᱛᱟᱦᱮᱱᱟ ᱩᱱᱠᱩ ᱵᱤᱨ ᱨᱮᱱ ᱡᱤᱵᱽ ᱡᱤᱭᱟᱹᱞᱤ ᱠᱚ ᱥᱮᱸᱫᱽᱨᱟ ᱟᱹᱜᱩ ᱠᱚ ᱛᱟᱦᱮᱱᱟᱠᱚ ᱫᱷᱤᱨᱤ ᱨᱮᱱᱟᱜ ᱤᱭᱟᱹ ᱠᱚᱠᱚ ᱵᱮᱱᱟᱣ ᱛᱟᱦᱮᱸᱫ ᱪᱷᱩᱨᱤ ᱠᱚ ᱛᱟᱯᱚᱨᱮ ᱛᱟᱲᱚᱞᱮ ᱚᱱᱟ ᱠᱚᱛᱮ ᱜᱮᱠᱚ ᱤᱭᱟᱹ ᱠᱚ ᱛᱟᱦᱮᱱᱟ ᱟᱜ ᱥᱟᱨ ᱠᱚ ᱠᱷᱮᱪᱟ ᱠᱚ ᱚᱱᱟ ᱠᱚᱛᱮ ᱠᱚ ᱠᱷᱮᱪᱟ ᱜᱚᱡ ᱠᱟᱛᱮ ᱠᱚ ᱟᱹᱜᱩ ᱠᱚ ᱛᱟᱦᱮᱱᱟ ᱟᱨ ᱫᱷᱤᱨᱤ ᱫᱷᱤᱨᱤ ᱛᱟᱹᱯᱤᱧ ᱠᱟᱛᱮᱫ ᱩᱱᱠᱩ ᱫᱚ ᱥᱮᱸᱜᱮᱞ ᱠᱚ ᱡᱩᱞ ᱛᱟᱦᱮᱱᱟ ᱚᱱᱠᱟ ᱠᱟᱛᱮᱜ ᱜᱮ ᱥᱮᱸᱜᱮᱞ ᱡᱩᱞ ᱫᱚᱠᱚ ᱥᱮᱬᱟ ᱟᱠᱟᱫᱟ ᱠᱚ
ᱚ
ᱦᱳᱭ
ᱟᱨ ᱨᱟᱡᱟ ᱠᱚᱣᱟᱜ ᱜᱚᱞᱯᱷᱚᱛᱚ ᱦᱮᱱᱟᱜᱼᱟ ᱱᱟᱜᱟᱢ ᱨᱮᱫᱚ ᱥᱮ ᱵᱟᱝ
ᱦᱮᱸ ᱨᱟᱡᱟ ᱠᱚᱣᱟᱜ ᱜᱚᱞᱯᱚ ᱦᱚᱸ ᱢᱮᱱᱟᱜ ᱜᱮᱭᱟ
ᱚ ᱟᱪᱪᱷᱟ ᱚᱠᱚᱭ ᱚᱠᱚᱭ ᱨᱟᱡᱟ ᱠᱚ ᱛᱟᱦᱮᱸ ᱠᱟᱱᱟ ᱠᱟᱱᱟ ᱥᱮᱫᱟᱭ ᱫᱚ ᱚᱠᱚᱭ ᱠᱚ ᱥᱟᱥᱚᱱ ᱠᱚ ᱪᱟᱞᱟᱣᱮᱫ ᱛᱟᱦᱮᱱᱟ
ᱥᱮᱫᱟᱭ ᱫᱚ ᱟᱹᱰᱤ ᱟᱭ ᱟᱭᱢᱟ ᱜᱟᱱ ᱨᱟᱡᱟ ᱜᱮᱛᱚ ᱠᱚ ᱛᱟᱦᱮᱸ ᱠᱟᱱᱟ ᱛᱚ ᱩᱱᱟᱹᱜ ᱜᱟᱱ ᱧᱩᱛᱩᱢ ᱞᱟᱹᱭᱛᱚ ᱟᱨ ᱥᱚᱢᱵᱷᱚᱵᱽ ᱫᱚ ᱵᱟᱝ ᱠᱟᱱᱟ ᱴᱟᱭᱤᱢ ᱞᱮᱠᱟ ᱛᱮᱫᱚ
ᱚ ᱟᱪᱪᱷᱟ ᱵᱟᱨᱯᱮ ᱦᱚᱲᱟᱜ ᱧᱩᱛᱩᱢ ᱜᱮ ᱞᱟᱹᱭ ᱢᱮ ᱚᱠᱚᱭ ᱠᱚ ᱛᱟᱦᱮᱸ ᱠᱟᱱᱟ ᱢᱟᱱᱮ ᱚᱱᱠᱟᱜᱮ ᱩᱱᱟᱹᱜ ᱜᱟᱱ ᱫᱚ ᱟᱞᱚᱢ ᱞᱟᱹᱭ ᱠᱚᱣᱟ
ᱦᱩ ᱵᱟᱵᱚᱨᱮ ᱛᱟᱦᱮᱸ ᱠᱟᱱᱟ ᱢᱤᱫᱴᱟᱝ ᱟᱠᱠᱵᱚᱨᱮ ᱛᱟᱦᱮᱸ ᱠᱟᱱᱟ ᱟᱨᱚ ᱚᱱᱠᱟ ᱜᱮ ᱟᱭᱢᱟ ᱞᱮᱠᱟᱱᱟᱜ ᱠᱷᱚᱠᱚ ᱛᱟᱦᱮᱸ ᱠᱟᱱᱟ ᱠᱚ
ᱚ ᱟᱪᱪᱷᱟ
ᱚ
ᱚ ᱤᱧ ᱢᱟ ᱵᱟᱹᱧ ᱯᱟᱲᱦᱟᱣ ᱞᱮᱱᱟ ᱥᱮ ᱟᱫᱚ ᱠᱚᱥᱴᱚ ᱜᱤᱧ ᱵᱩᱡᱷᱟᱹᱣᱟ ᱱᱮᱛᱟᱨ ᱫᱚ ᱪᱮᱫᱟᱜ ᱵᱟᱹᱧ ᱯᱟᱲᱦᱟᱣ ᱞᱮᱱᱟ ᱪᱮᱫᱟᱜ ᱵᱟᱝ
ᱦᱮᱸ ᱛᱚ ᱟᱫ ᱟᱢ ᱢᱟ ᱞᱟᱦᱟᱨᱮ ᱜᱮᱢ ᱚᱱᱠᱟᱢ ᱪᱟᱞᱟᱣᱮᱱ ᱚᱱᱟ ᱠᱷᱟᱹᱛᱤᱨ ᱛᱮᱜᱮᱚ ᱵᱟᱠᱷᱟᱱ ᱫᱚ ᱯᱟᱲᱦᱟᱣ ᱞᱮᱱᱠᱷᱟᱱ ᱵᱷᱟᱜᱮ ᱠᱚᱜ ᱜᱮᱭᱟ ᱯᱟᱞᱮᱱ
ᱦᱳᱭ ᱯᱟᱲᱦᱟᱣ ᱢᱟᱧ ᱫᱟᱲᱮᱜ ᱠᱟᱱ ᱛᱟᱦᱮᱱ ᱜᱮᱭᱟ ᱤᱧᱫᱚ ᱯᱟᱲᱦᱟᱣ ᱠᱚᱫᱚ ᱢᱟᱱᱮ ᱟᱫᱚ ᱪᱤᱠᱟᱹᱭ ᱮᱱ ᱪᱩᱧ ᱪᱚᱧ ᱢᱚᱱᱮ ᱠᱚ ᱪᱤᱠᱟᱹᱭᱮᱱ ᱪᱚ ᱟᱫᱚ ᱚᱱᱟᱧ ᱫᱟᱹᱲ ᱠᱮᱫ ᱠᱷᱟᱱ ᱛᱚ ᱟᱫᱚ ᱟᱵᱟᱨᱤᱧ ᱦᱮᱡ ᱮᱱᱟ ᱟᱞᱮ ᱚᱲᱟᱜ ᱛᱮᱜᱮ
ᱦᱮᱸ ᱵᱟᱝ
ᱦᱳᱭ ᱟᱵᱟᱨ ᱥᱮ
ᱱᱤᱛᱚᱜ ᱫᱚ ᱪᱮᱫ ᱮᱢ ᱢᱚᱱᱮᱭᱮᱫᱟ ᱚᱱᱠᱟᱢ ᱢᱟᱱᱮ ᱪᱮᱫ ᱮᱢ ᱠᱚᱨᱟᱣᱟ ᱚᱱᱠᱟᱢ ᱢᱚᱱᱮᱭᱮᱫᱟ
ᱪᱮᱫ ᱦᱚᱸ ᱵᱟᱝ ᱱᱤᱛᱚᱜ ᱫᱚ ᱠᱚᱢᱯᱟᱱᱤ ᱠᱚᱨᱮ ᱜᱮ ᱚᱱᱟ ᱡᱟᱦᱟᱸ ᱚᱱᱮ ᱢᱚᱥᱞᱟ ᱠᱚ ᱠᱚᱢᱯᱟᱱᱤ ᱢᱚᱥᱞᱟ ᱠᱚ ᱪᱟᱹᱴ ᱠᱤ ᱵᱮᱱᱟᱣ ᱚᱱᱟᱠᱚ ᱚᱱᱟ ᱠᱚ ᱠᱳᱢᱯᱟᱱᱤ ᱨᱮᱜ ᱠᱟᱹᱢᱤ ᱦᱩᱭᱩᱜᱼᱟ ᱱᱤᱛᱚᱜ ᱫᱚ ᱪᱮᱫ ᱮᱢ ᱪᱤᱠᱟᱹᱭᱟ
ᱦᱮᱸ ᱛᱚ
ᱦᱚᱸᱜ ᱚᱸ
ᱪᱮ-ᱮᱢ ᱪᱤᱠᱟᱹᱭᱟ ᱟᱫᱚ ᱵᱟᱝᱠᱷᱟᱱ ᱦᱤᱛᱚᱜ ᱫᱚ ᱱᱤᱡᱮᱨᱟᱜ ᱚᱲᱟᱜ ᱟᱭᱩ ᱠᱚ ᱵᱟᱵᱟ ᱟᱭᱩᱼᱵᱟᱵᱟ ᱠᱚ ᱩᱱᱠᱩ ᱫᱚ ᱢᱟᱱᱮ ᱪᱮᱫ ᱦᱚᱸ ᱵᱟᱝᱠᱚ ᱞᱟᱹᱭᱟᱢ ᱜᱮᱭᱟ ᱥᱮ ᱡᱮ ᱯᱟᱲᱦᱟᱜ ᱢᱮ ᱟᱨ ᱢᱤᱫ ᱡᱚᱠᱷᱟ ᱥᱮ ᱪᱮᱫ ᱞᱮᱠᱟᱛᱮ ᱟᱨ ᱵᱟᱠᱚ ᱢᱮᱱᱟ
ᱢᱮᱛᱟᱹᱧ ᱜᱮᱭᱟ ᱠᱚ ᱯᱟᱲᱦᱟᱜ ᱢᱮ ᱯᱟᱲᱦᱟᱜ ᱢᱮ ᱟᱫᱚ ᱤᱧᱫᱚ ᱵᱟᱹᱧ ᱯᱟᱲᱦᱟᱜᱼᱟ ᱱᱤᱛᱚᱜ ᱫᱚ ᱟᱫᱚ ᱚᱱᱟ ᱠᱚᱜᱮ ᱠᱟᱹᱢᱤ ᱦᱩᱭᱩᱜᱼᱟ ᱜᱚᱜᱚᱼᱵᱟᱵᱟ ᱛᱟᱹᱠᱤᱱ ᱦᱚᱸᱠᱤᱱ ᱵᱩᱲᱷᱤᱭᱱᱟ ᱟᱫᱚ ᱚᱠᱚᱭ ᱧᱮᱞ ᱠᱤᱱᱟ ᱱᱤᱛᱚᱜ ᱫᱚ
ᱦᱮᱸᱛᱚ ᱟᱨ ᱤᱭᱟᱹ ᱟᱯᱮ ᱫᱚᱯᱮ ᱛᱤᱱᱟᱹᱜ ᱵᱚᱭᱦᱟᱜ ᱛᱮ
ᱟᱞᱮ ᱫᱚ ᱡᱚᱛᱚ ᱜᱮ ᱠᱩᱲᱤ ᱢᱚᱬᱮ ᱜᱚᱴᱮᱱᱟᱞᱮ ᱡᱚᱛᱚ ᱜᱮ ᱠᱩᱲᱤ
ᱚ
ᱡᱚᱛᱚ ᱜᱮᱞᱮ ᱡᱟᱶᱟᱭ ᱥᱠᱟᱜ ᱠᱚᱣᱟ ᱟᱫᱚ ᱤᱧᱜᱮ ᱦᱩᱰᱤᱧᱤᱜ ᱠᱟᱱᱟᱹᱧ ᱦᱩᱰᱤᱧ ᱤᱡ ᱠᱟᱱᱟᱹᱧ ᱦᱳᱭ
ᱟᱫᱚ ᱦᱩᱰᱤᱧᱤᱡ ᱠᱟᱱᱟᱢ ᱟᱫᱚ ᱯᱟᱲᱦᱟᱣ ᱞᱮᱱᱠᱷᱟᱱᱮᱢ ᱵᱷᱟᱜᱤ ᱜᱮ ᱦᱩᱭ ᱠᱚᱜ ᱜᱮᱭᱟ ᱯᱟᱞᱮ
ᱦᱳᱭ ᱵᱷᱟᱜᱮ ᱢᱟ ᱵᱷᱟᱜᱮ ᱜᱮ ᱦᱩᱭ ᱠᱚᱜᱼᱟ ᱟᱫᱚ ᱚᱱᱮ ᱚᱱᱠᱟ ᱢᱚᱱᱮ ᱪᱤᱠᱟᱹ ᱜᱚᱫᱚᱜ ᱪᱤᱠᱟᱹ ᱜᱚᱫᱚᱜ ᱪᱚᱝ
ᱦᱮᱸ
ᱚᱱᱟ ᱠᱷᱟᱹᱛᱤᱨ ᱜᱮ ᱚᱱᱮ ᱚᱱᱠᱟ ᱟᱫᱚ ᱱᱤᱛᱚᱜ ᱫᱚ ᱠᱟᱹᱢᱤ ᱵᱟᱲᱟ ᱦᱩᱭᱩᱜᱼᱟᱜ ᱠᱳᱢᱯᱟᱱᱤ ᱠᱚᱨᱮ ᱜᱮ
ᱦᱮᱸ ᱛᱚ
ᱦᱳᱭ ᱵᱟᱨᱷᱮ ᱠᱟᱹᱢᱤ ᱠᱚ ᱪᱟᱞᱟᱜ ᱠᱟᱱᱟ ᱟᱞᱮ ᱥᱮᱫ ᱨᱮᱱ ᱫᱚ ᱟᱫᱚ ᱪᱟᱞᱟᱜ ᱦᱩᱭᱩᱜᱼᱟ ᱡᱟᱦᱟᱸ
ᱟᱫᱚ ᱟᱢ ᱦᱚᱸᱢ ᱪᱟᱞᱟᱜ ᱜᱮᱭᱟ ᱥᱮ ᱪᱮᱫ ᱵᱟᱦᱨᱮ ᱠᱟᱹᱢᱤ ᱠᱚᱫᱚ
ᱵᱟᱹᱧ ᱪᱟᱞᱟᱣ ᱟᱠᱟᱱᱟ ᱪᱟᱞᱟᱜ ᱤᱧ ᱞᱟᱹᱭ ᱮᱫᱟᱛᱚ
ᱚ ᱟᱞᱮ ᱥᱮᱫ ᱢᱟ ᱠᱩᱲᱤ ᱜᱤᱫᱽᱨᱟᱹ ᱫᱚ ᱵᱟᱦᱨᱮ ᱠᱟᱹᱢᱤ ᱠᱚᱫᱚ ᱵᱟᱝ ᱠᱚ ᱪᱟᱞᱟᱣ ᱦᱚᱪᱚ ᱟᱠᱚᱣᱟ
ᱚ ᱟᱞᱮ ᱫᱚᱞᱮ ᱪᱟᱞᱟᱜ ᱜᱮᱭᱟ ᱟᱞᱮ ᱥᱮᱫ ᱫᱚᱠᱚ ᱪᱟᱞᱟᱜ ᱜᱮᱭᱟ
ᱚ ᱟᱞᱮ ᱥᱮᱫ ᱫᱚ ᱵᱟᱝ ᱠᱚ ᱥᱮᱱ ᱦᱚᱪᱚ ᱟᱠᱚᱣᱟ ᱞᱟᱹᱭᱟᱠᱚ ᱵᱟᱦᱨᱮ ᱠᱟᱹᱢᱤ ᱫᱚ ᱠᱩᱲᱤ ᱜᱤᱫᱽᱨᱟᱹ ᱫᱚ ᱪᱮᱫ ᱮᱢ ᱪᱟᱞᱟᱜᱼᱟ
ᱚ ᱟᱞᱮ ᱥᱮᱱ ᱢᱟᱠᱚ ᱪᱟᱞᱟᱜᱟᱜ ᱜᱮᱭᱟ ᱠᱚ ᱛᱚ ᱟᱫᱚ ᱟᱞᱮ ᱥᱮᱫ ᱫᱚ ᱩᱱᱟᱹᱜ ᱚᱱᱠᱟ ᱫᱚ ᱵᱟᱹᱱᱩᱜᱼᱟ ᱢᱟᱱᱟ ᱵᱟᱨᱚᱱ ᱫᱚ
ᱚ
ᱦᱳᱭ ᱡᱟᱦᱟᱸᱭ ᱜᱮ ᱠᱟᱹᱢᱤ ᱥᱟᱱᱟ ᱢᱮᱭᱟ ᱪᱟᱞᱟᱣ ᱫᱟᱲᱮᱭᱟᱜ ᱟᱢ
ᱦᱮᱸ ᱤᱧ ᱦᱚᱸᱠᱚ ᱵᱟᱯᱞᱟᱧ ᱞᱟᱹᱜᱤᱫ ᱟᱠᱚ ᱯᱟᱲᱦᱟᱣ ᱢᱩᱪᱟᱹᱫᱚᱜ ᱛᱚ ᱟᱫᱚ ᱵᱟᱯᱞᱟᱧ ᱞᱟᱜᱤᱫ ᱟᱠᱚ ᱟᱫᱚ
ᱚ ᱛᱚᱵᱮ ᱪᱟᱞᱟᱜ ᱦᱩᱭᱩᱜᱼᱟ ᱞᱟᱹᱭ ᱟᱞᱮ ᱠᱷᱟᱡ ᱮᱢ
ᱞᱟᱹᱭᱟᱯᱮ ᱜᱤᱭᱟᱹᱧ ᱦᱟᱸᱜ ᱥᱟᱱ ᱵᱚᱸᱜᱟ ᱠᱚ ᱵᱟᱯᱞᱟᱧ ᱞᱟᱹᱜᱤᱫ-ᱟ ᱦᱟᱸᱜ ᱟᱫᱚ ᱦᱟᱸᱜ ᱤᱧ ᱞᱟᱹᱭ ᱟᱯᱮᱭᱟ ᱩᱱ ᱥᱚᱢᱚᱭ᱾
ᱟᱪᱪᱷᱟ ᱴᱷᱤᱠ ᱜᱮ ᱞᱟᱹᱭ ᱢᱮ ᱦᱟᱸᱜ᱾
ᱦᱩᱸ ᱟᱨ ᱤᱭᱟᱹ ᱟᱯ ᱥᱮᱫ ᱫᱚ ᱪᱮᱫ ᱪᱮᱫ ᱠᱚᱯᱮ ᱪᱟᱥ ᱜᱮᱛᱮ ᱦᱤᱛᱚᱜ ᱞᱮᱠᱟᱱ ᱫᱤᱱ ᱨᱮᱫᱚ ᱱᱮᱛᱟᱨ?
ᱟᱞᱮ ᱫᱚ ᱱᱤᱛᱚᱜ ᱫᱚ ᱦᱩᱲᱩᱠᱚᱜᱮᱞᱮ ᱪᱟᱥᱟ ᱦᱩᱲᱩ ᱠᱚ᱾ ᱦᱩᱲᱩ ᱠᱚᱜᱮᱞᱮ ᱪᱟᱥᱮᱼᱟ ᱮᱸ ᱱᱤᱛᱚᱜ᱾
ᱵᱟᱨᱚ ᱢᱟᱥ ᱠᱚ ᱪᱟᱥ ᱜᱮᱭᱟ?
ᱦᱳᱭ ᱵᱟᱨᱚ ᱢᱟᱥ ᱜᱮᱞᱮ ᱪᱟᱥ ᱜᱮᱭᱟ ᱟᱞᱮ ᱥᱮᱫ ᱫᱚ᱾
ᱚ
ᱦᱳᱭ